ᱜᱚᱢᱠᱮ ᱡᱚᱦᱟᱨ ᱜᱮ
ᱦᱳᱭ ᱡᱚᱦᱟᱨ ᱜᱮ ᱨᱚᱲ ᱮᱢ ᱟᱸᱡᱚᱢ ᱮᱫᱟ?
ᱦᱳᱭ ᱟᱸᱡᱚᱢᱚᱜ ᱠᱟᱱ ᱜᱮᱭᱟ ᱤᱧᱟᱹᱜ ᱨᱚᱲᱮᱢ ᱟᱸᱡᱚᱢ ᱮᱫᱟ ᱴᱷᱤᱠ ᱴᱷᱟᱠ?
ᱦᱳᱭ ᱟᱸᱡᱚᱢᱮᱫ ᱛᱟᱢᱟᱧ ᱴᱷᱤᱠ ᱜᱮᱭᱟ ᱢᱚᱸᱡᱽ ᱜᱮ ᱯᱩᱥᱴᱟᱹᱣ ᱥᱟᱹᱦᱤᱡ ᱟᱸᱡᱚᱢᱚᱜ ᱠᱟᱱ ᱛᱟᱢᱟ᱾ ᱤᱧᱟᱹᱜ ᱯᱩᱥᱴᱟᱹᱣ ᱥᱟᱺᱦᱤᱡ ᱨᱚᱲ ᱟᱸᱡᱚᱢᱚᱜ ᱠᱟᱱᱟ᱾
ᱦᱮᱸ ᱦᱮᱸ ᱟᱸᱡᱚᱢᱚᱜ ᱠᱟᱱᱟ ᱯᱩᱥᱴᱟᱹᱣ ᱥᱟᱹᱦᱤᱡ ᱜᱮ᱾
ᱚ ᱛᱟᱦᱚᱞᱮ ᱱᱤᱛᱚᱜ ᱫᱚ ᱟᱯᱮᱥᱮᱫ ᱫᱚ ᱚᱱ ᱰᱩᱸᱰᱨᱩᱜ ᱠᱟᱫᱟ ᱥᱮ ᱜᱚᱢᱠᱮ ᱚᱱᱠᱟ ᱫᱟᱜ ᱨᱤᱢᱤᱞ ᱜᱮ?
ᱱᱤᱛᱚᱜ ᱫᱚ ᱥᱤᱛᱩᱝ ᱥᱤᱛᱩᱝ ᱠᱟᱫᱟᱭ ᱱᱤᱛᱚᱜ ᱫᱚ ᱫᱚᱢᱮᱜ ᱜᱮ ᱥᱤᱛᱩᱝ ᱠᱟᱫᱟᱭ ᱱᱚᱜᱼᱚᱭ ᱠᱟᱹᱴᱤᱡ ᱦᱮᱸ ᱦᱮᱸ ᱱᱤᱭᱟᱹ ᱞᱟᱦᱟ ᱜᱮ ᱠᱟᱹᱴᱤᱡ ᱦᱮᱸ ᱞᱟᱹᱭ ᱢᱮ
ᱦᱮᱸ ᱢᱮᱱᱫᱟᱹᱧ ᱟᱞᱮ ᱥᱮᱫ ᱫᱚ ᱚᱱᱠᱟ ᱫᱚ ᱰᱩᱸᱰᱨᱩᱜ ᱧᱚᱜ ᱟᱠᱟᱫᱟ᱾ ᱚᱱᱮ ᱦᱚᱞᱟᱭ ᱫᱟᱜ ᱵᱟᱲᱟ ᱠᱮᱫᱟ ᱛᱚ ᱟᱫᱚ ᱰᱩᱸᱰᱨᱩᱜ ᱟᱠᱟᱫᱟ ᱥᱮᱛᱟᱜ ᱠᱷᱚᱱ ᱟᱫᱚ ᱛᱮᱦᱤᱧ ᱫᱚ ᱚᱱᱠᱟ ᱥᱤᱛᱩᱝ ᱫᱚ ᱵᱟᱝ ᱵᱩᱡᱩᱜ ᱠᱟᱱᱟ ᱮᱠᱴᱩ ᱠᱚᱢ ᱧᱚᱜ ᱥᱤᱛᱩᱝ ᱵᱩᱡᱩᱜ ᱠᱟᱱᱟ᱾ ᱱᱤᱢ ᱫᱟᱨᱟ ᱡᱟᱦᱟᱸ ᱥᱤᱛᱩᱝ ᱵᱩᱡᱩᱜᱼᱟ᱾ ᱦᱮᱸ ᱚᱱᱟ ᱥᱤᱛᱩᱝ ᱠᱷᱚᱱ ᱫᱚ ᱛᱤᱦᱧ ᱫᱚ ᱮᱠᱴᱩ ᱠᱚᱢ ᱧᱚᱜ ᱵᱩᱡᱩᱜ ᱠᱟᱱᱟ᱾
ᱱᱚᱛᱮ ᱦᱚᱸ ᱥᱤᱛᱩᱝ ᱫᱚ ᱠᱟᱹᱴᱤᱡ ᱫᱚ ᱠᱚᱢᱜᱮ ᱨᱮᱦᱚᱸ ᱱᱚᱜ ᱚᱭ ᱵᱟᱭᱨᱮ ᱥᱮᱫ ᱜᱤᱧ ᱪᱟᱞᱟᱣ ᱞᱮᱱᱟ ᱱᱤᱛᱚᱜ᱾ ᱱᱤᱛᱚᱜ ᱜᱮ ᱠᱷᱟᱹᱱᱤᱠ ᱞᱟᱦᱟᱧ ᱦᱮᱡ ᱟᱠᱟᱱᱟ ᱵᱟᱭᱨᱮ ᱥᱮᱫ ᱪᱟᱞᱟᱣ ᱦᱩᱭ ᱞᱮᱱᱟ᱾
ᱟᱫᱚ ᱵᱟᱨᱦᱮ ᱠᱚᱨᱮ ᱪᱮᱫ ᱞᱮᱠᱟ ᱥᱤᱛᱩᱝ ᱵᱩᱡᱩᱜ ᱠᱟᱱᱟ᱾
ᱥᱤᱛᱩᱝ ᱫᱚ ᱵᱩᱡᱷᱟᱹᱜ ᱠᱟᱱᱟ ᱢᱟᱱᱮ ᱫᱚᱢᱮ ᱫᱚ ᱵᱟᱝ ᱨᱮᱦᱚᱸ ᱥᱤᱛᱩᱝ ᱠᱷᱚᱱᱟᱜ ᱫᱚ᱾ ᱚᱭ ᱜᱩᱢᱥᱟᱱᱤ ᱵᱮᱥᱤ ᱫᱚ ᱦᱮ᱾
ᱚ ᱟᱪᱪᱷᱟ ᱚᱠᱟᱛᱮ ᱵᱟᱡᱟᱨ ᱮᱢ ᱪᱟᱞᱟᱣ ᱞᱮᱱᱟ?
ᱦᱳᱭ ᱵᱟᱡᱟᱨ ᱤᱧ ᱪᱟᱞᱟᱣ ᱞᱮᱱᱟ ᱩᱵ ᱜᱮᱫᱚᱜ ᱞᱟᱹᱜᱤᱫ ᱤᱧ ᱪᱟᱞᱟᱣ ᱞᱮᱱᱟ᱾ ᱟᱨ ᱢᱤᱫ ᱫᱤᱱ ᱢᱟ ᱡᱚᱛᱚ ᱫᱚᱠᱟᱱ ᱜᱮ ᱵᱚᱱᱫᱚ ᱜᱮᱫ ᱠᱟᱛᱮᱜ ᱤᱧ ᱨᱩᱣᱟᱹᱲ ᱦᱮᱡ ᱮᱱᱟ᱾
ᱚ ᱛᱟᱦᱚᱞᱮ ᱛᱤᱱ ᱥᱟᱺᱜᱤᱧ ᱪᱚᱢ ᱪᱟᱞᱟᱣ ᱞᱮᱱᱟ ᱫᱚᱢᱮ ᱥᱟᱺᱜᱤᱧ
ᱦᱮᱸ ᱥᱟᱭᱠᱮᱞ ᱛᱮᱤᱧ ᱪᱟᱞᱟᱣ ᱞᱮᱱᱟ ᱫᱚᱢᱮ ᱥᱟᱺᱜᱤᱧ ᱫᱚ ᱵᱟᱝ ᱳᱭ ᱢᱤᱫ ᱠᱤᱞᱳᱢᱤᱴᱟᱨ ᱞᱮᱠᱟ ᱦᱩᱭᱩᱜᱼᱟ ᱟᱨᱠᱤ
ᱚ ᱦᱮᱸ ᱛᱟᱦᱚᱞᱮ ᱥᱩᱨ ᱠᱚᱨᱮ ᱜᱮ ᱟᱞᱮ ᱠᱚᱨᱮ ᱫᱚ ᱱᱚᱝᱠᱟ ᱫᱚᱢᱮ ᱥᱟᱺᱜᱤᱧ ᱪᱟᱞᱟᱜ ᱦᱩᱭᱩᱜᱼᱟ ᱩᱵ ᱜᱮᱫᱚᱜ
ᱚ
ᱫᱚᱢᱮ ᱥᱟᱺᱜᱤᱧ ᱢᱟᱱᱮ ᱵᱟᱡᱟᱨ ᱢᱮᱱᱟᱜ ᱫᱚ ᱢᱮᱱᱟᱜᱼᱟ ᱥᱟᱺᱜᱤᱧ ᱧᱚᱜ ᱨᱮ ᱵᱟᱡᱟᱨ ᱢᱮᱱᱟᱜᱼᱟ ᱟᱫᱚ ᱡᱟᱦᱟᱸ ᱱᱚᱰᱮ ᱟᱞᱮ ᱢᱤᱫᱴᱮᱱ ᱢᱳᱲ ᱞᱮᱠᱟ ᱛᱟᱦᱮᱸ ᱠᱟᱱᱟ ᱚᱸᱰᱮ ᱵᱟᱨᱯᱮ ᱫᱤᱱᱮ ᱫᱩᱲᱩᱵ ᱵᱟᱲᱟᱭᱮᱱᱟ᱾
ᱦᱮᱸ
ᱟᱫᱚ ᱩᱱᱤ ᱦᱚᱸ ᱯᱩᱭᱥᱟᱹ ᱵᱟᱝ ᱦᱩᱭᱩᱜ ᱠᱟᱱ ᱛᱟᱭᱟ ᱟᱫᱚ ᱵᱟᱝ ᱦᱩᱭ ᱞᱮᱱ ᱛᱟᱭ ᱠᱷᱟ ᱟᱫᱚ ᱩᱱᱤ ᱦᱚᱭ ᱵᱚᱱᱫᱚ ᱠᱮᱫᱟ᱾ ᱢᱟᱱᱮ ᱟᱞᱮ ᱟᱛᱩ ᱨᱮᱱ ᱜᱮ ᱡᱩᱫᱤ ᱮᱠᱞᱟ ᱠᱚ ᱜᱮᱫᱚᱜᱼᱟ ᱟᱵᱚ ᱥᱟᱱᱛᱟᱲ ᱫᱚ ᱥᱮ
ᱦᱮᱸ
ᱦᱟᱯᱮ ᱵᱟᱝ ᱩᱵ ᱠᱚ ᱵᱟᱝ ᱦᱟᱨᱟ ᱞᱮᱱᱠᱷᱟᱡ ᱛᱚᱵᱟᱹᱧ ᱜᱚᱫᱚᱜᱼᱟ ᱢᱟᱱᱮ ᱫᱚᱢᱮ ᱞᱟᱹᱴᱩᱜᱼᱟ ᱢᱮᱫ ᱯᱷᱮᱰ ᱠᱚᱨᱮ ᱦᱤᱡᱩᱜ ᱟᱹᱜᱩ ᱛᱚᱵᱮ ᱵᱚᱱ ᱜᱮᱫᱚᱜᱼᱟ᱾
ᱟᱫᱚ ᱠᱚ ᱫᱚ ᱠᱟᱹᱢᱤ ᱨᱮᱦᱚᱸ ᱵᱮᱥᱛᱚ ᱧᱚᱜ ᱠᱚ ᱛᱟᱦᱮᱱᱟ ᱛᱚ᱾
ᱦᱮᱸ
ᱟᱫᱚ ᱵᱟᱝᱠᱚ ᱜᱮᱫ ᱦᱚᱫᱚᱜᱼᱟ ᱚᱠᱛᱚ ᱠᱚ ᱵᱟᱠᱚ ᱧᱟᱢᱟ ᱚᱱᱠᱟ
ᱟᱨ ᱱᱤᱛᱚᱜ ᱫᱚ ᱜᱝᱠᱟᱱᱟᱜ ᱩᱵᱜᱮᱫ ᱠᱚᱦᱚᱸ ᱫᱚᱨᱠᱟᱨ ᱠᱟᱱ ᱜᱮᱭᱟ ᱱᱚᱜᱼᱚᱭ ᱵᱚᱨᱥᱟ ᱤᱭᱟᱹ ᱪᱟᱥ ᱫᱤᱱ ᱥᱮᱴᱮᱨᱚᱜ ᱠᱟᱱ ᱛᱟᱵᱚᱱᱟ ᱥᱮ᱾
ᱟᱫᱚ ᱱᱤᱛᱚᱜ ᱦᱮᱸ ᱡᱷᱟᱹᱞ ᱡᱷᱟᱹᱞᱢ ᱫᱚᱦᱚ ᱞᱮᱜ ᱠᱷᱟᱱ ᱩᱵ ᱟᱫᱚ ᱞᱚᱦᱚᱫᱚᱜ ᱜᱮᱭᱟ᱾ ᱟᱫᱚ ᱞᱚᱦᱚᱜ ᱞᱮᱱᱠᱷᱟᱱ ᱟᱫᱚ ᱡᱩᱫᱤ ᱵᱟᱝ ᱵᱟᱝ ᱨᱚᱦᱚᱨ ᱦᱚᱫᱚᱜᱼᱟ᱾ ᱱᱮᱛᱟᱨ ᱢᱟ ᱴᱷᱤᱠ ᱴᱷᱟᱠ ᱟᱨᱚ ᱵᱟᱝᱮ ᱥᱮᱛᱩᱝᱼᱟ ᱦᱚᱜᱼᱚᱭ ᱵᱚᱨᱥᱟ ᱨᱮ‌ ᱢᱟ᱾
ᱦᱮᱸ
ᱞᱮᱱᱠᱷᱟᱱ ᱟᱨᱦᱚᱸ ᱵᱚᱨᱥᱟ ᱨᱮ ᱦᱮᱸ᱾
ᱦᱮᱸ ᱫᱚᱢᱮ ᱩᱵ ᱫᱚᱦᱚ ᱫᱚ ᱟᱫᱚ ᱱᱤᱛᱚᱜ ᱫᱚ ᱚᱱᱮ ᱚᱝᱠᱟ ᱟᱢᱮᱢ ᱞᱟᱹᱭ ᱠᱮᱜ ᱞᱮᱠᱟ᱾ ᱦᱮᱸ ᱫᱚᱢᱮ ᱨᱩᱣᱟᱹ ᱟᱡᱟᱨ ᱠᱚ ᱡᱩᱫᱤ ᱧᱟᱢ ᱢᱮᱭᱟ ᱟᱨᱚ ᱪᱟᱥ ᱠᱟᱹᱢᱤ ᱫᱚ ᱟᱨᱚ ᱵᱟᱢ ᱠᱟᱹᱢᱤ ᱫᱟᱲᱮᱭᱟᱜᱼᱟ᱾
ᱦᱳᱭ
ᱦᱮᱸ ᱟᱫᱚ ᱟᱵᱚ ᱛᱚ ᱦᱚᱲ ᱡᱚᱲ ᱠᱚᱦᱚ ᱠᱚᱢ ᱜᱮᱵᱚᱱ ᱛᱟᱦᱮᱱᱟ᱾ ᱟᱨ ᱟᱵᱚ ᱫᱚ ᱟᱱᱟ ᱪᱟᱥ ᱜᱮ ᱛᱟᱵᱚᱱ ᱵᱚᱨᱥ ᱵᱷᱚᱨᱥᱟ ᱦᱮᱸ ᱚᱱᱟ ᱪᱟᱥ ᱠᱚᱦᱚᱸ ᱵᱟᱵᱚᱱ ᱠᱟᱹᱢᱤ ᱫᱟᱲᱮᱭᱟᱜ ᱠᱷᱟᱡ ᱢᱟ᱾ ᱟᱫᱚ ᱱᱤᱛᱚᱜ ᱫᱚ ᱩᱵ ᱠᱚᱢ ᱫᱚᱦᱚ ᱜᱮ ᱵᱟᱹᱞᱤᱭᱟ ᱜᱚᱝᱠᱮ᱾
ᱦᱳᱭ ᱦᱳᱭ
ᱦᱩᱸ
ᱨᱮᱦᱚᱸ ᱵᱷᱟᱜᱤ ᱜᱮᱭᱟ ᱟᱨᱚ ᱛᱚ ᱦᱟᱨᱟᱜ ᱜᱮᱭᱟ᱾
ᱦᱮᱸ ᱦᱳᱭ ᱢᱩᱰᱨᱟᱹ ᱚᱲᱟᱜ ᱠᱷᱚᱱ ᱱᱤᱛᱚᱜ ᱫᱚ ᱟᱫᱚ ᱚᱝᱠᱟ ᱫᱟᱜᱽ ᱧᱚᱜᱼᱟᱭ ᱥᱮ᱾ ᱢᱩᱱᱰᱨᱟᱹ ᱛᱟᱦᱮᱱ ᱨᱮᱦᱚᱸ ᱴᱷᱤᱠᱟᱹᱱ ᱜᱮᱭᱟ ᱢᱩᱰᱨᱟᱹ ᱠᱟᱛᱮᱜ᱾
ᱦᱩᱸ ᱫᱟᱜ ᱠᱮᱫᱟᱭ ᱟᱹᱨᱩᱵᱱᱟ ᱟᱨᱦᱚᱸ ᱟᱡ ᱛᱮᱜᱮ ᱨᱚᱦᱚᱲ ᱟᱨᱚ᱾ ᱰᱷᱤᱨ ᱧᱚᱜ ᱡᱩᱫᱤᱢ ᱫᱚᱦᱚ ᱠᱟᱜ ᱢᱟ ᱢᱤᱫ ᱪᱚᱴ ᱡᱩᱫᱤ ᱞᱚᱦᱚᱫᱚᱜᱼᱟ ᱟᱫᱚ ᱵᱟᱝ ᱨᱚᱦᱚᱲ
ᱦᱮᱸ ᱦᱮᱸ ᱦᱮᱸ ᱟᱨ ᱚᱱᱟ ᱫᱚ ᱨᱚᱦᱚᱲ ᱫᱟᱹᱨᱭᱟᱹ ᱧᱚᱜ ᱩᱵ ᱠᱚ ᱡᱟᱦᱟᱸᱭ ᱟᱨᱚ ᱫᱟᱹᱨᱭᱟᱹ ᱧᱚᱜ ᱩᱵ ᱠᱚ ᱛᱟᱦᱮᱱ ᱛᱟᱠᱚᱣᱟ᱾ ᱩᱱᱠᱩ ᱫᱚ ᱟᱨᱚ ᱟᱨᱚ ᱮᱴᱠᱮᱴᱚᱬᱮ ᱧᱚᱜ ᱠᱚ ᱵᱩᱡᱟ᱾ ᱦᱮᱸ ᱟᱫᱚ ᱵᱟᱝ ᱨᱚᱦᱚᱲᱚᱜᱼᱟ᱾
ᱦᱩᱸ
ᱛᱟᱦᱞᱮ ᱮᱠᱷᱚᱱ ᱫᱚ ᱫᱟᱜ ᱠᱚᱫᱚ ᱠᱷᱮᱛ ᱠᱚᱨᱮ ᱫᱚ ᱟᱣᱨᱤ ᱞᱟᱜᱟᱜᱼᱟ ᱛᱚᱵᱮ ᱵᱟᱝ?
ᱟᱹᱣᱨᱤ ᱟᱹᱣᱨᱤ ᱫᱟᱜ ᱫᱚᱭ ᱫᱟᱜ ᱫᱟ ᱟᱫᱚ ᱱᱩᱱᱟᱹᱜ ᱥᱤᱛᱩᱝ ᱨᱮᱫᱚ ᱟᱡ ᱟᱡ ᱛᱮᱜᱮ ᱟᱫᱚ ᱟᱡᱮᱫ ᱪᱟᱞᱟᱜ ᱠᱟᱱᱟ ᱩᱱᱫᱤᱱ ᱠᱷᱚᱱᱟᱜ ᱫᱟᱜ ᱵᱟᱝ ᱮ ᱫᱟᱜ ᱟᱠᱟᱫᱟ ᱥᱮ ᱴᱷᱤᱠ ᱴᱷᱟᱠ᱾
ᱚ ᱛᱟᱦᱞᱮ ᱜᱚᱝᱠᱮ ᱟᱯᱮ ᱫᱚᱯᱮ ᱥᱚᱨᱦᱟᱭᱚᱜᱼᱟ ᱥᱮ ᱵᱟᱯᱮ ᱥᱚᱨᱦᱟᱭᱚᱜᱼᱟ?
ᱦᱮᱸ ᱥᱚᱨᱚᱦᱚᱨᱟᱭ ᱫᱚ ᱦᱩᱭᱩᱜᱼᱟ ᱦᱚᱸᱜᱼᱚᱭ ᱥᱚᱨᱦᱟᱭ ᱪᱟᱸᱫᱳ ᱨᱮᱜᱮ ᱦᱩᱭᱩᱜ ᱜᱮᱭᱟ᱾
ᱥᱚᱨᱦᱟᱭ ᱪᱟᱸᱫᱳ ᱨᱮᱜᱮ ᱵᱟᱝ ᱚᱱᱟ ᱥᱚᱨᱦᱟᱭ ᱨᱮᱱᱟᱜ ᱮᱸ ᱢᱩᱪᱟᱹᱜ ᱠᱚᱨᱮ ᱥᱮ ᱟᱯᱮ ᱟᱯᱮ ᱢᱟᱺᱡᱷᱤ ᱱᱟᱭᱠᱮ ᱛᱮᱯᱮ ᱫᱤᱱ ᱯᱮ ᱜᱚᱴᱟᱭᱟ ᱟᱨ ᱯᱮ ᱥᱚᱨᱦᱟᱭᱚᱜᱼᱟ᱾
ᱫᱤᱱ ᱫᱚ ᱵᱟᱞᱮ ᱜᱚᱴᱟᱭᱟ᱾ ᱟᱨ ᱚᱝᱠᱟ ᱢᱩᱪᱟᱹᱜ ᱥᱮᱫ ᱨᱮᱦᱚᱸ ᱵᱟᱝ ᱥᱚᱨᱦᱟᱭ ᱨᱮ ᱢᱮᱜᱴᱮᱱ ᱚᱱᱮ ᱟᱢᱵᱟ ᱵᱚ ᱫᱤᱱ ᱥᱮᱪᱮᱜ ᱵᱤᱨ ᱛᱟᱞᱮ ᱟᱯᱮ ᱥᱮᱜ ᱫᱚ ᱛᱤᱥ ᱦᱩᱭᱩᱜ ᱜᱮᱭᱟ?
ᱵᱟᱝ ᱜᱚᱝᱠᱮ ᱟᱞᱮ ᱫᱚ ᱥᱚᱨᱦᱟᱭ ᱵᱚᱸᱜᱟ ᱦᱚᱞᱮ ᱥᱚᱨᱦᱟᱭ ᱠᱟᱱᱟ ᱤᱧ ᱫᱤᱥᱟᱹ ᱨᱮᱫᱚ᱾ ᱟᱨ ᱯᱩᱥ ᱵᱚᱸᱜᱟ ᱦᱚᱸᱞᱮ ᱥᱚᱨᱦᱟᱭ ᱠᱟᱱᱟ᱾ ᱱᱮᱛᱟᱨ ᱫᱚ ᱥᱚᱨᱦᱟᱭ ᱵᱚᱸᱜᱟ ᱜᱮᱞᱮ ᱥᱚᱨᱦᱟᱭᱚᱜ ᱠᱟᱱᱟ᱾ ᱤᱧ ᱡᱚᱠᱷᱚᱱ ᱦᱩᱰᱤᱧ ᱧᱚᱜ ᱤᱧ ᱛᱟᱦᱮᱸ ᱠᱟᱱ ᱛᱚᱠᱷᱚᱱ ᱫᱚᱧ ᱫᱤᱥᱟᱹᱭᱟ ᱯᱩᱥ ᱵᱚᱸᱜᱟ ᱠᱚ ᱥᱚᱨᱦᱟᱭᱚᱜ ᱠᱟᱱ ᱛᱟᱦᱮᱱᱟ᱾ ᱦᱮᱸ ᱟᱫᱚ ᱚᱱᱟᱜᱮ ᱵᱟᱹᱧ ᱵᱩᱡᱽ ᱫᱟᱲᱮᱭᱟᱜᱼᱟ ᱟᱵᱚᱣᱟᱜ ᱥᱚᱨᱦᱟᱭ ᱫᱚ ᱥᱚᱨᱦᱟᱭ ᱵᱚᱸᱜᱟ ᱠᱟᱱ ᱛᱟᱵᱚᱱ ᱜᱮᱭᱟ ᱥᱮ ᱯᱩᱥ ᱵᱚᱸᱜᱟ ᱠᱟᱱ ᱛᱟᱵᱚᱱᱟ᱾ ᱯᱩᱥ ᱵᱚᱸᱜᱟ ᱦᱚᱸᱠᱚ ᱥᱚᱨᱦᱟᱭᱚᱜ ᱛᱟᱦᱮᱱᱟ ᱟᱫᱚ ᱟᱢ ᱚᱝᱠᱟᱢ ᱵᱩᱡᱽ ᱟᱠᱟᱫᱟ ᱠᱷᱚᱛ ᱛᱮ ᱡᱩᱫᱤᱢ ᱵᱟᱲᱟᱭ ᱠᱷᱟᱡ ᱞᱟᱹᱭ ᱛᱟᱞᱟᱝ ᱢᱮᱥᱮ ᱚᱱᱟ ᱯᱩᱥ ᱵᱚᱸᱜᱟ ᱥᱚᱨᱦᱟᱭ ᱥᱮ ᱥᱚᱨᱦᱟᱭ ᱵᱚᱸᱜᱟ ᱜᱮ ᱥᱚᱨᱦᱟᱭ ᱟᱵᱚᱫᱚ ᱵᱷᱟᱞᱤᱜ-ᱟ
ᱟᱫᱚ ᱡᱮᱦᱮᱛᱩ ᱪᱟᱸᱫᱚ ᱨᱮᱱᱟᱜ ᱧᱩᱛᱩᱢ ᱦᱚᱸ ᱥᱚᱨᱦᱟᱭ ᱠᱟᱱᱟ ᱟᱨ ᱯᱩᱥ ᱵᱚᱸᱜᱟ ᱢᱟ ᱥᱟᱠᱨᱟᱛ ᱦᱩᱭᱩᱜ ᱠᱟᱱ ᱛᱟᱵᱚᱱᱟ ᱟᱨ ᱥᱚᱨᱦᱟᱭ ᱫᱚ ᱤᱧᱤᱧ ᱢᱚᱱᱮ ᱡᱮ ᱥᱚᱨᱦᱟᱭ ᱪᱟᱸᱫᱚ ᱜᱮ ᱥᱚᱨᱦᱟᱭ ᱞᱮᱠᱷᱟᱱ ᱱᱟᱯᱟᱭᱚᱜᱼᱟ ᱟᱹᱰᱤ ᱡᱟᱭᱜᱟ ᱥᱮᱫ ᱟᱹᱰᱤ ᱨᱚᱠᱚᱢ ᱚᱱᱠᱟ ᱵᱷᱮᱜᱟᱨ ᱵᱷᱮᱜᱟᱨ ᱜᱮ ᱛᱟᱦᱮᱱ ᱜᱮᱭᱟ ᱟᱨ ᱥᱚᱨᱦᱟᱭ ᱪᱟᱸᱫᱚ ᱜᱮ ᱡᱟᱦᱟᱸ ᱛᱤᱥ ᱜᱮ ᱥᱚᱨᱦᱟᱭ ᱨᱮᱠᱷᱟᱱ ᱜᱮ ᱱᱟᱯᱟᱭᱚᱜ
ᱦᱳᱭ ᱦᱳᱭ ᱟᱨ ᱵᱟᱠᱷᱟᱡ ᱫᱚ ᱚᱱᱟ ᱫᱚ ᱥᱚᱨᱦᱟᱭ ᱜᱮᱛᱚ ᱵᱟᱝ ᱦᱩᱭ ᱞᱮᱱᱟ ᱥᱮ ᱥᱚᱨᱦᱟᱭ ᱵᱚᱸᱜᱟ ᱫᱚ ᱥᱚᱨᱦᱟᱭ ᱜᱮ ᱚᱱᱟ ᱧᱩᱛᱩᱢ ᱨᱮᱜᱮ ᱢᱮᱱᱟᱜᱼᱟ ᱵᱟᱝ ᱥᱚᱨᱦᱟᱭ ᱫᱚ ᱥᱚᱨᱦᱟᱭ ᱨᱮᱜᱮ
ᱦᱮᱸ
ᱟᱫᱚ ᱟᱞᱮ ᱫᱚ ᱯᱩᱥ ᱵᱚᱸᱜᱟ ᱚᱱᱟ ᱥᱩᱨ ᱠᱚᱨᱮ ᱫᱚ ᱯᱩᱥ ᱵᱚᱸᱜᱟ ᱦᱚᱸ ᱥᱚᱨᱦᱟᱭ ᱠᱚᱧ ᱟᱸᱡᱚᱢ ᱵᱟᱲᱟ ᱟᱠᱟᱫ ᱠᱚᱣᱟ ᱟᱫᱚ ᱱᱮᱛᱟᱨ ᱫᱚ ᱚᱱᱟ ᱥᱚᱨᱦᱟᱭ ᱵᱚᱸᱜᱟ ᱠᱚ ᱥᱚᱨᱦᱟᱭᱚᱜ ᱠᱟᱱᱟ ᱟᱪᱪᱷᱟ ᱟᱯᱮ ᱫᱚ ᱟᱯᱮ ᱫᱚ ᱛᱤᱱ ᱫᱤᱱ ᱯᱮ ᱥᱚᱨᱦᱟᱭᱚᱜᱼᱟ ᱥᱚᱨᱦᱟᱭ ᱫᱚ
ᱥᱚᱨᱦᱟᱭ ᱢᱟ ᱟᱵᱚᱣᱟᱜ ᱡᱟᱦᱟᱸ ᱚᱞᱚᱜ ᱯᱟᱲᱦᱟᱣ ᱠᱚᱨᱮ ᱵᱟᱰᱟᱭ ᱦᱩᱭ ᱠᱟᱱᱟ
ᱦᱩᱸ
ᱡᱚᱛᱚ ᱥᱚᱨᱦᱟᱭ ᱥᱤᱧ ᱢᱚᱬᱮ ᱧᱤᱫᱟᱹ ᱥᱟᱱᱛᱟᱲᱟᱜ ᱡᱷᱚᱛᱚ ᱠᱷᱚᱱᱟᱜ ᱢᱟᱨᱟᱝ ᱟᱹᱰᱤ ᱢᱟᱨᱟᱝ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱢᱮᱱᱠᱷᱟᱱ ᱧᱮᱞᱚᱜ ᱠᱟᱱᱟ ᱱᱚᱛᱮ ᱨᱮᱫᱚ ᱚᱠᱟ ᱨᱮᱦᱚᱛᱚ ᱢᱚᱲᱮᱫᱤᱱ ᱫᱚ ᱥᱚᱨᱦᱟᱭ ᱵᱟᱹᱧ ᱧᱮᱞ ᱟᱠᱟᱫᱟ ᱟᱞᱮ ᱱᱚᱛᱮ ᱨᱮᱫᱚ ᱯᱮ ᱫᱤᱱ ᱛᱮᱜᱮ ᱞᱮ ᱥᱟᱨᱟᱣ ᱠᱟᱜ ᱠᱟᱱᱟ ᱟᱯᱮ ᱥᱮᱫ ᱫᱚ ᱛᱤᱱ ᱫᱤᱱ ᱠᱚ ᱥᱚᱨᱦᱟᱭᱚᱜᱼᱟ
ᱵᱟᱝᱼᱟ ᱟᱞᱮ ᱥᱮᱫ ᱫᱚ ᱜᱚᱝᱠᱮ ᱢᱚᱬᱮ ᱫᱤᱱ ᱜᱮ ᱥᱚᱨᱦᱟᱭ ᱥᱚᱨᱦᱟᱭ ᱨᱮᱱᱟᱜ ᱟᱫᱚᱧ ᱞᱟᱹᱭᱟᱢ ᱠᱟᱱᱟ ᱦᱟᱸᱜ ᱟᱨ ᱟᱢ ᱦᱚᱢ ᱞᱟᱹᱭᱟᱹᱧᱟᱹ ᱦᱟᱸᱜ
ᱦᱚᱭ
ᱥᱚᱨᱦᱟᱭ ᱫᱚ ᱯᱳᱭᱞᱳ ᱦᱤᱞᱳᱜ ᱫᱚᱞᱮ ᱩᱢ ᱮᱱ ᱜᱮ ᱩᱢ ᱢᱟᱱᱮ ᱡᱟᱦᱟᱸ ᱛᱤᱱᱟᱹᱜ ᱥᱟᱯᱷᱟ ᱵᱟᱲᱟ ᱠᱚ ᱦᱩᱭᱮᱱ ᱜᱮ ᱚᱲᱟᱜ ᱠᱚᱨᱮᱱᱟᱜ ᱞᱩᱜᱽᱲᱤᱡ ᱠᱚ ᱥᱮ ᱚᱲᱟᱜ ᱠᱚ ᱜᱚᱜᱚ ᱛᱟᱠᱚ ᱠᱚ ᱪᱷᱚᱸᱪ ᱵᱟᱰᱟ ᱠᱮᱫ ᱜᱮ ᱦᱮᱸ ᱵᱟᱵᱟ ᱛᱟᱠᱚ ᱫᱚ ᱦᱚᱭᱛᱚ ᱤᱭᱟᱹ ᱠᱚᱠᱚ ᱥᱟᱯᱷᱟᱭᱟ ᱟᱵᱚ ᱡᱟᱦᱮᱨ ᱡᱟᱦᱟᱸ ᱛᱟᱦᱮᱱ ᱚᱱᱟ ᱡᱟᱦᱮᱨ ᱠᱚᱠᱚ ᱥᱟᱯᱷᱟ ᱠᱮᱫ ᱜᱮ ᱥᱟᱯᱷᱟ ᱠᱟᱛᱮᱫ ᱵᱚᱸᱜᱟ ᱠᱚᱠᱚ ᱮᱱ ᱦᱤᱞᱳᱜ ᱫᱚᱠᱚ ᱟᱹᱨᱩᱵ ᱦᱚᱴᱚ ᱠᱟᱠᱩ ᱜᱮ ᱟᱯᱮᱥᱮᱫ ᱚᱱᱠᱟ ᱦᱩᱭᱩᱜᱼᱟ
ᱩᱱ ᱦᱤᱞᱚᱜ ᱫᱚᱧ ᱧᱮᱞ ᱟᱠᱟᱫᱟ ᱟᱭᱩ ᱦᱚᱲ ᱠᱚᱫᱚ ᱟᱨ ᱨᱟᱪᱟ ᱠᱚᱠᱚ ᱜᱮᱡ ᱜᱩᱨᱤᱡᱟ ᱜᱤᱛᱤᱞ ᱜᱟᱥᱟᱣ ᱡᱟᱦᱟᱱᱟᱜ ᱜᱮ ᱞᱩᱜᱽᱲᱤᱡ ᱠᱚᱠᱚ ᱥᱟᱯᱷᱟ ᱥᱟᱯᱟᱭᱟ ᱡᱟᱦᱟᱱᱟᱜ ᱜᱮ ᱢᱮᱱᱟᱜᱼᱟ ᱡᱷᱚᱛᱚ ᱜᱮᱠᱚ ᱥᱟᱯᱷᱟᱭᱟ ᱟᱨ ᱰᱟᱝᱨᱟ ᱠᱚᱦᱚᱸ ᱠᱚ ᱟᱹᱨᱩᱵ ᱠᱚᱣᱟ
ᱦᱮᱸ
ᱠᱟ
ᱦᱚᱭ ᱟᱞᱮ ᱥᱮᱫ ᱫᱚ ᱰᱟᱝᱨᱤ ᱠᱚᱫᱚ ᱵᱟᱠᱚ ᱟᱹᱨᱩᱵ ᱠᱚᱣᱟ ᱛᱚᱵᱮ ᱟᱫᱚ ᱮᱱ ᱦᱤᱞᱳᱜ ᱫᱚᱠᱚ ᱩᱢ ᱦᱤᱞᱳᱜ ᱫᱚᱠᱚ ᱦᱮᱸ ᱵᱚᱸᱜᱟ ᱵᱩᱨᱩᱜ ᱛᱟᱯᱮᱭᱟ ᱥᱮ ᱵᱟᱝ
ᱵᱚᱸᱜᱟ ᱵᱩᱨᱩ ᱫᱚ ᱦᱚᱭᱛᱚ ᱩᱱᱟᱹᱜ ᱵᱟᱹᱧ ᱢᱚᱱᱮ ᱮᱫᱟ ᱫᱚᱠᱚ ᱵᱚᱸᱜᱟ ᱵᱩᱨᱩᱭ ᱜᱮᱭᱟ ᱢᱟᱨᱮ ᱴᱩᱠᱩᱡ ᱟᱨ ᱛᱟᱨᱯᱚᱨᱮ ᱛᱟᱨᱯᱚᱨᱮᱨ ᱫᱤᱱ ᱫᱚ ᱡᱟᱹᱱᱤᱡ ᱠᱷᱩᱱᱴᱟᱹ ᱦᱩᱭᱩᱜᱼᱟ ᱴᱷᱤᱠ ᱴᱷᱟᱠ ᱫᱚ ᱩᱱᱟᱹᱜ ᱢᱚᱱᱮ ᱵᱟᱝ ᱦᱩᱭᱩᱜᱼᱟ ᱵᱟᱹᱧ ᱢᱚᱱᱮᱭᱟ ᱟᱯᱮ ᱥᱮᱫ ᱫᱚ ᱠᱷᱩᱱᱴᱟᱹᱣ ᱠᱚ ᱦᱩᱭᱩᱜ ᱜᱮᱭᱟ ᱥᱮ ᱵᱟᱝ
ᱦᱳᱭ ᱦᱳᱭ ᱠᱷᱩᱱᱴᱟᱹᱣ ᱦᱩᱭᱩᱜᱼᱟ ᱟᱫᱚ ᱚᱱᱟ ᱠᱚᱫᱚ ᱯᱳᱭᱞᱳ ᱦᱤᱞᱳᱜ ᱫᱚ ᱱᱚᱜᱼᱚᱭ ᱡᱟᱦᱟᱸ ᱩᱢ ᱤᱧ ᱞᱟᱹᱭᱟᱫ ᱢᱮᱭᱟ ᱩᱢ ᱦᱤᱞᱳᱜ ᱫᱚ ᱤᱱ ᱦᱤᱞᱳᱜ ᱫᱚ ᱚᱱᱮ ᱵᱚᱸᱜᱟ ᱵᱩᱞᱩ ᱠᱚᱞᱮ ᱟᱹᱨᱩ ᱠᱮᱫ ᱠᱚᱜᱮ ᱡᱟᱦᱮᱨ ᱠᱚᱞᱮ ᱪᱟᱞᱟᱣᱮᱱ ᱜᱮᱭᱟ ᱮᱱᱦᱤᱞᱳᱜ ᱚᱸᱰᱮ ᱜᱮ ᱥᱳᱲᱮ ᱠᱚ ᱦᱩᱭᱩᱜᱼᱟ ᱵᱚᱸᱜᱟ ᱠᱚ ᱦᱩᱭᱩᱜᱼᱟ ᱟᱫᱚ ᱚᱸᱰᱮ ᱥᱩᱲᱮ ᱠᱚ ᱦᱩᱭᱱᱟ ᱮᱱᱦᱤᱞᱳᱜ ᱫᱚ ᱵᱚᱸᱜᱟ ᱠᱚ ᱡᱚᱢ ᱵᱟᱲᱟ ᱦᱩᱭᱱᱟ ᱮᱱᱦᱤᱞᱳᱜ ᱫᱚ ᱩᱢ ᱟᱫᱚ ᱮᱱᱦᱤᱞᱳᱜ ᱫᱚ ᱩᱢ ᱢᱟᱦᱟ ᱥᱚᱵ ᱦᱚᱲ ᱠᱚ ᱛᱩᱯᱩ ᱥᱟᱯᱷᱟᱜᱼᱟ ᱮᱱ ᱦᱤᱞᱳᱜ ᱫᱚ ᱥᱚᱵ ᱦᱚᱲ ᱠᱚ ᱛᱩᱯᱩᱜᱼᱟ ᱜᱚᱜᱚ ᱛᱟᱠᱚ ᱠᱚᱦᱚᱸ ᱡᱟᱦᱟᱸᱭ ᱠᱚ ᱩᱵᱽ ᱵᱟᱠᱚ ᱞᱚᱦᱚᱫᱟ ᱮᱱᱦᱤᱞᱳᱜ ᱫᱚ ᱥᱟᱱᱟᱢ ᱦᱚᱲ ᱠᱚᱠᱚ ᱞᱚᱦᱚᱫᱟ ᱠᱚᱲᱟ ᱦᱚᱯᱚᱱ ᱠᱚ ᱦᱚᱸ ᱥᱚᱵ ᱦᱚᱲ ᱠᱚ ᱛᱩᱯᱩᱭᱮᱱ ᱜᱮ
ᱟᱫᱚ ᱚᱱᱟ ᱯᱚᱨᱮ ᱫᱚ ᱡᱤᱞ ᱫᱟᱠᱟ ᱩᱢ ᱯᱚᱨᱮ ᱡᱤᱞ ᱫᱟᱠᱟ ᱟᱯᱮ ᱫᱚ ᱮᱱ ᱦᱤᱞᱳᱜ ᱫᱚ ᱪᱮᱫ ᱪᱚᱯᱮ ᱢᱮᱛᱟᱜ
ᱡᱤᱞ ᱫᱟᱠᱟ ᱠᱚᱫᱚ ᱯᱮᱲᱟ ᱠᱚ ᱠᱚ ᱦᱮᱡ ᱞᱮᱱᱠᱷᱟᱱ ᱡᱤᱞ ᱫᱟᱠᱟ ᱠᱚᱫᱚ ᱠᱚ ᱤᱥᱤᱱ ᱫᱚᱠᱚ ᱤᱥᱤᱱ ᱜᱮᱭᱟ ᱠᱚᱦᱚᱸ ᱠᱚ ᱦᱤᱡᱩᱜ ᱜᱮᱭᱟ ᱟᱨ ᱡᱮᱞ ᱫᱟᱠᱟ ᱥᱮ ᱪᱮᱫ ᱠᱚ ᱢᱮᱱᱟ ᱩᱱᱟᱹᱜ ᱚᱱᱟ ᱫᱚ ᱵᱟᱹᱧ ᱤᱥᱤᱱ ᱫᱚᱠᱚ ᱤᱥᱤᱱ ᱜᱮᱭᱟ
ᱦᱮᱸ ᱚᱱᱟ ᱫᱚᱥᱟᱨ ᱫᱤᱱ ᱦᱤᱞᱳᱜ ᱫᱚ ᱟᱞᱮ ᱫᱚ ᱡᱤᱞ ᱫᱟᱠᱟ ᱮᱱ ᱦᱤᱞᱳᱜ ᱫᱚ ᱯᱮᱲᱟ ᱠᱚᱠᱚ ᱦᱤᱡᱩᱜᱼᱟ ᱡᱮᱢᱚᱱ ᱟᱵᱚ ᱠᱚᱨᱮᱱ ᱡᱟᱦᱟᱸᱭ ᱢᱤᱥᱨᱟᱢ ᱠᱚᱠᱚ ᱛᱟᱦᱮᱱ ᱵᱟᱵᱟ ᱛᱟᱠᱚᱨᱮᱱ ᱦᱮᱸ ᱩᱱᱠᱩ ᱠᱚᱫᱚ ᱠᱚ ᱦᱤᱡᱩᱜᱼᱟ ᱦᱤᱡᱩᱜᱼᱟ ᱮᱱ ᱦᱤᱞᱳᱜ ᱮᱱᱦᱤᱞ ᱱᱮᱥ ᱮᱱᱦᱤᱞᱳᱜ ᱵᱚᱱ ᱤᱭᱟᱹ ᱦᱚᱦᱚ ᱟᱠᱚᱣᱟ ᱩᱱᱠᱩ ᱫᱚ ᱡᱤᱞ ᱫᱟᱠᱟ ᱦᱤᱞᱳᱜ ᱜᱮ ᱠᱚ ᱦᱤᱡᱩᱜᱼᱟ ᱡᱤᱞ ᱫᱟᱠᱟ ᱨᱮᱱ ᱱᱩᱠᱩ ᱫᱚ ᱯᱮᱲᱟ ᱠᱟᱱᱟ ᱠᱚ ᱟᱫᱚ ᱮᱱᱦᱤᱞᱳᱜ ᱫᱚ ᱯᱟᱛᱲᱟ ᱯᱤᱴᱷᱟᱹ ᱦᱩᱭᱩᱜᱼᱟ ᱮᱱᱦᱤᱞᱳᱜ ᱯᱮ ᱯᱤᱴᱷᱟᱹᱭ ᱛᱟᱦᱮᱸᱱᱟ ᱯᱟᱛᱲᱟ ᱯᱤᱴᱷᱟᱹ
ᱵᱟᱝ ᱵᱟᱝ ᱱᱚᱛᱮ ᱫᱚ ᱥᱚᱨᱦᱟᱭ ᱨᱮᱫᱚ ᱯᱤᱴᱷᱟᱹ ᱠᱚᱫᱚ ᱵᱟᱹᱧ ᱧᱮᱞ ᱟᱠᱟᱫ ᱠᱚᱣᱟ ᱱᱚᱣᱟ ᱥᱩᱨ ᱠᱚᱨᱮ ᱫᱚ ᱦᱩᱭ ᱵᱟᱲᱟᱜ ᱨᱮᱦᱚᱸ ᱟᱞᱮ ᱱᱚᱣᱟ ᱠᱚᱨᱮ ᱫᱚ ᱥᱚᱨᱦᱟᱭ ᱨᱮᱫᱚ ᱯᱤᱴᱷᱟᱹ ᱫᱚ ᱵᱟᱹᱧ ᱧᱮᱞ
ᱵᱟ ᱟᱞᱮ ᱫᱚ ᱚᱸᱰᱮ ᱫᱚ ᱮᱱᱦᱤᱞᱳᱜ ᱫᱚ ᱮᱱ ᱦᱤᱞᱳᱜ ᱫᱚ ᱡᱟᱦᱟᱸ ᱡᱤᱞ ᱫᱟᱠᱟ ᱦᱤᱞᱳᱜ ᱤᱧ ᱞᱟᱹᱭᱟᱫ ᱢᱮ ᱮᱱᱦᱤᱞᱳᱜ ᱫᱚ ᱥᱩᱠᱨᱤ ᱠᱚᱠᱚ ᱜᱚᱡ ᱠᱚᱣᱟ ᱦᱮᱸ ᱥᱩᱠᱨᱤ ᱜᱮ ᱵᱤᱥᱤ ᱟᱨ ᱱᱮᱛᱟᱨ ᱫᱚ ᱚ ᱯᱳᱞᱴᱨᱤ ᱠᱚ ᱦᱩᱭ ᱠᱟᱱᱟ ᱛᱚ ᱟᱫᱚ ᱯᱚᱞᱴᱨᱤ ᱠᱚᱦᱚᱸ ᱠᱚ ᱜᱚᱡ ᱮᱜ ᱠᱚᱜᱮ ᱜᱮᱭᱟ ᱟᱫᱚ ᱥᱩᱠᱨᱤ ᱠᱚ ᱜᱚᱡ ᱮᱫ ᱠᱚᱣᱟ ᱥᱩᱠᱨᱤ ᱥᱩᱠᱨᱤ ᱚᱱᱟ ᱥᱩᱠᱨᱤ ᱩᱛᱩ ᱩᱛᱩᱭ ᱫᱟᱠᱚ ᱚᱱᱟ ᱜᱮ ᱥᱩᱠᱨᱤ ᱡᱤᱞ ᱯᱤᱴᱷᱟᱹ ᱦᱚᱸ ᱚᱱᱟ ᱜᱮ ᱟᱫᱚ ᱮᱱᱦᱤᱞᱳᱜ ᱫᱚ ᱚᱱᱟ ᱡᱤᱞ ᱩᱛᱩ ᱫᱟᱠᱟ ᱠᱚ ᱡᱚᱢᱟ ᱟᱫᱚ ᱚᱱᱟ ᱦᱚᱛᱮᱡ ᱛᱮ ᱮᱱᱦᱤᱞᱳᱜ ᱫᱚ ᱟᱻᱻ ᱫᱟᱠᱟ
ᱚ ᱦᱮᱸ ᱱᱚᱛᱮ ᱦᱚᱸ
ᱟᱫᱚᱞᱮ ᱞᱟᱹᱭᱮᱫᱼᱟ ᱫᱟᱠᱟ
ᱦᱮᱸ ᱛᱟᱨᱯᱚᱨᱮ ᱫᱤᱱ ᱦᱤᱞᱳᱜ ᱫᱚ ᱦᱩᱭᱩᱜ ᱠᱟᱱᱟ ᱠᱷᱩᱱᱴᱟᱹᱣ
ᱦᱮᱸ
ᱦᱮᱸ ᱟᱯᱮᱥᱮᱫ ᱠᱷᱩᱱᱴᱟᱹᱣ ᱠᱚ ᱪᱮᱫ ᱞᱮᱠᱟ ᱦᱩᱭᱩᱜᱼᱟ
ᱠᱷᱩᱱᱴᱟᱹᱣ ᱠᱚ ᱦᱩᱭᱩᱜᱼᱟ ᱡᱮ ᱰᱟᱺᱝᱨᱤ ᱠᱚᱠᱚ ᱟᱹᱨᱩᱵ ᱵᱟᱲᱟ ᱠᱚᱣᱟ ᱟᱹᱨᱩᱵ ᱠᱟᱛᱮ ᱠᱚ ᱨᱚᱦᱚᱲ ᱞᱮᱱᱠᱷᱟᱱ ᱟᱫᱚ ᱠᱚ ᱪᱷᱟᱯ ᱠᱚᱣᱟ ᱠᱚ ᱟᱨᱠᱤ ᱱᱟᱱᱟ ᱨᱚᱠᱚᱢ ᱠᱟᱞᱟᱨ ᱠᱚᱛᱮ ᱪᱷᱟᱯ ᱠᱚᱣᱟ ᱠᱚ ᱟᱨ ᱪᱷᱟᱯ ᱠᱟᱛᱮᱫ ᱟᱫᱚ ᱢᱟᱸᱡᱟᱱ ᱥᱮᱫ ᱦᱩᱭ ᱞᱮᱱᱠᱷᱟᱱᱜᱤ ᱟᱫᱚ ᱠᱚ ᱤᱫᱤ ᱠᱩᱣᱟ ᱢᱤᱫᱴᱟᱝ ᱰᱟᱹᱦᱤ ᱢᱮᱱᱟᱜ ᱛᱟᱞᱮᱭᱟ ᱚᱱᱟ ᱰᱟᱹᱦᱤ ᱨᱮᱠᱚ ᱤᱫᱤ ᱠᱚᱣᱟ ᱚᱱᱟ ᱚᱸᱰᱮ ᱟᱫᱚ ᱠᱷᱩᱱᱴᱟᱹᱣ ᱦᱳᱭᱳᱜᱼᱟ᱾ ᱟᱫᱚ ᱠᱷᱩᱱᱴᱟᱹᱣ ᱚᱠᱛᱚ ᱚᱠᱛᱚ ᱡᱟᱦᱟᱸᱭᱤᱡ ᱡᱩᱫᱤ ᱰᱟᱹᱟᱝᱨᱤ ᱛᱚᱯᱟᱜ ᱠᱟᱛᱮ ᱥᱮᱫᱟᱭ ᱠᱷᱩᱱᱠ ᱥᱮ ᱡᱟᱦᱟᱸᱨᱮᱢ ᱛᱚᱞ ᱠᱟᱫᱮᱭᱟ ᱚᱱᱟ ᱡᱩᱫᱤ ᱠᱳᱰᱮᱞᱟᱭ ᱞᱟᱭ ᱟᱫᱚ ᱩᱱᱤ ᱫᱚ ᱢᱤᱫ ᱴᱩᱠᱩᱡ ᱦᱟᱺᱰᱤ ᱞᱟᱜᱟᱣᱟᱭᱟ ᱟᱨᱠᱤ᱾
ᱦᱳᱭ ᱦᱳᱭ ᱦᱳᱭ
ᱟᱯᱮᱥᱮᱱ ᱫᱚ ᱚᱠᱟᱞᱮᱠᱟ?
ᱠᱷᱩᱱᱴᱟᱹᱣ ᱫᱚ ᱟᱞᱮ ᱫᱚ ᱠᱩᱞᱦᱤ ᱛᱟᱞᱟ ᱨᱮᱜᱮᱞᱮ ᱠᱷᱩᱱᱴᱟᱹᱣ ᱟᱠᱚᱣᱟ᱾ ᱢᱟᱱᱮ ᱠᱷᱩᱱᱴᱟᱹᱣ ᱫᱚ ᱚᱸᱰᱮ ᱦᱚᱭᱛᱳ ᱡᱟᱦᱟᱸᱭ ᱚᱲᱟᱜ ᱨᱮ ᱡᱟᱦᱟᱸᱭ ᱛᱟᱠᱩ ᱨᱮᱱ ᱰᱟᱹᱟᱝᱨᱤ ᱜᱮᱠᱚ ᱠᱷᱩᱱᱴᱟᱹᱣ ᱮᱭᱟ᱾ ᱦᱮᱸ ᱟ ᱟᱫᱚ ᱩᱱᱤ ᱫᱚ ᱮᱱᱦᱤᱞᱳᱜ ᱫᱚ ᱚᱸᱰᱮ ᱠᱷᱩᱱᱴᱤ ᱜᱮ ᱞᱟ ᱠᱮᱫ ᱜᱮ, ᱞᱟ ᱠᱟᱛᱮᱜ ᱚᱸᱰᱮᱭ ᱵᱚᱸᱜᱟ ᱵᱩᱨᱩᱣᱟᱜ ᱜᱮ ᱦᱮᱸ ᱫᱷᱩᱯ ᱠᱩ ᱡᱟᱨᱟᱜᱟᱜ ᱜᱮ ᱦᱮᱸ ᱜᱩᱨᱤᱡ ᱛᱟᱭᱚᱢ ᱜᱮ ᱜᱩᱨᱤᱡ ᱠᱟᱜᱼᱟ᱾ ᱟᱫᱚ ᱠᱷᱟᱡ ᱫᱚ ᱦᱚᱸᱜ ᱚᱜ ᱢᱟᱸᱡᱟᱱ ᱵᱮᱲᱟ ᱢᱟᱸᱡᱟᱱ ᱵᱮᱲᱟ ᱫᱚᱠᱚ ᱩᱰᱩᱠ ᱠᱮᱫᱮᱜ ᱜᱮ ᱟᱫᱚ ᱩᱰᱩᱠ ᱠᱟᱛᱮᱜ ᱚᱱᱟ ᱠᱷᱩᱱᱴᱤ ᱨᱮᱠᱚ ᱛᱚᱞ ᱠᱮᱫᱮ ᱜᱮ᱾ ᱟᱫᱚ ᱛᱚᱞ ᱠᱟᱛᱮᱫ ᱫᱚ ᱟᱫᱚ ᱡᱟᱦᱟᱸᱭ ᱠᱚ ᱪᱟᱨᱦᱟᱣ ᱠᱚ ᱦᱤᱡᱩᱜᱼᱟ ᱠᱷᱩᱱᱴᱤ ᱤᱭᱟᱹ ᱠᱷᱩᱱᱴᱟᱹ ᱪᱟᱨᱦᱟᱣ
ᱦᱩ
ᱟᱫᱚ ᱩᱱᱩ ᱩᱱᱠᱩ ᱠᱚ ᱩᱰᱩᱠᱚᱜᱼᱟ ᱩᱰᱩᱠ ᱠᱟᱛᱮᱫ ᱛᱩᱢᱫᱟᱹᱜ ᱴᱟᱢᱟᱠᱚᱠᱚ ᱨᱩᱭᱟ ᱡᱷᱩᱞᱠᱟᱹᱣ ᱮᱭᱟ ᱠᱩ ᱥᱩᱨᱩᱜ ᱟᱠᱩ ᱦᱮᱸ ᱩᱱᱤ ᱦᱚᱭ ᱨᱚᱜ ᱞᱮᱜᱟ ᱠᱚᱣᱟ ᱚᱱᱠᱟ ᱟᱯᱮ ᱥᱮᱫ ᱦᱩᱭᱩᱜᱼᱟ?
ᱦᱮᱸ ᱦᱮᱸ ᱚᱱᱠᱟ ᱫᱚ ᱚᱱᱠᱟ ᱜᱮ ᱦᱳᱭᱳᱜᱼᱟ, ᱟᱫᱚ ᱟᱯᱮᱥᱮᱫ ᱫᱚ ᱠᱩᱞᱦᱤ ᱢᱮᱱᱟᱜᱼᱟ ᱛᱚ ᱠᱩᱞᱦᱤ ᱠᱩᱞᱦᱤ ᱱᱚᱣᱟ ᱫᱷᱟᱨᱮᱧ ᱧᱮᱞ ᱠᱟᱫᱟ ᱡᱮ ᱟᱯᱮ ᱚᱱᱛᱮ ᱫᱚ ᱛᱟᱞᱟ ᱛᱟᱞᱟᱛᱮ ᱠᱩᱞᱤ ᱵᱟᱫ ᱫᱷᱟᱨᱮ ᱚᱲᱟᱜ ᱟᱨ ᱟᱞᱮ ᱱᱚᱛᱮ ᱫᱚ ᱦᱟᱸᱰᱮ ᱱᱟᱰᱮ ᱠᱩᱞᱤ ᱫᱷᱟᱨᱮ ᱫᱷᱟᱨᱮ ᱛᱮᱦᱚᱸ ᱢᱤᱱᱟᱜ ᱜᱮᱭᱟ ᱚᱱᱟ ᱪᱷᱟᱲᱟ ᱟᱨᱦᱚᱸ ᱦᱟᱸᱰᱮ ᱱᱟᱰᱮ ᱚᱲᱟᱜ ᱠᱚ ᱢᱤᱱᱟᱜᱼᱟ᱾
ᱚ ᱟᱫᱚ ᱟᱫᱚ ᱠᱩᱞᱦᱤ ᱢᱮᱱᱟᱜ ᱛᱮ ᱟᱫᱚ ᱠᱩᱞᱦᱤ ᱞᱮ ᱩᱰᱩᱠ ᱠᱮᱫ ᱠᱚᱜᱮ ᱟᱫᱚ ᱫᱚᱢᱮᱞᱮ ᱨᱩᱭᱟ ᱟᱨᱞᱮ ᱡᱩᱞᱠᱟᱹᱣ ᱠᱚᱣᱟ᱾ ᱦᱮᱸ ᱟᱨ ᱩᱱᱤ ᱦᱚᱸ ᱫᱚᱢᱮ ᱮᱠᱫᱚᱢ ᱨᱚᱜ ᱞᱟᱹᱜᱤᱫ ᱮᱠᱫᱚᱢᱮ ᱥᱳᱨᱳᱜᱼᱟ ᱦᱮᱸ ᱟᱨ ᱢᱤᱫ ᱵᱟᱨᱮ ᱫᱚ ᱚᱱᱠᱟ ᱨᱚᱜ ᱦᱚᱸ ᱦᱮᱸ